ᱦᱮᱸ ᱦᱮᱞᱳ
ᱦᱮᱞᱳ
ᱦᱮᱸ ᱟᱸᱡᱚᱢᱚᱜ ᱠᱟᱱᱟ ᱨᱚᱲ
ᱦᱚᱸ ᱟᱸᱡᱚᱢᱚᱜ ᱠᱟᱱᱟ
ᱦᱮᱸ ᱪᱮᱫ ᱠᱚᱵᱤᱱ ᱪᱤᱠᱟᱹᱭᱮᱫᱟ?
ᱪᱤᱠᱟᱹ ᱵᱟᱝ ᱚᱲᱟᱜ ᱠᱚᱨᱮ ᱜᱮ᱾ ᱢᱮᱱᱟᱜ ᱞᱤᱧᱟᱹ
ᱤᱭᱟᱹ ᱚᱱᱛᱮ ᱫᱟᱜ ᱵᱟᱲᱟᱭᱮᱫᱟ ᱥᱮ ᱵᱟᱝ-ᱟ?
ᱦᱚᱸ ᱫᱟᱜ ᱫᱚ ᱫᱤᱱᱟᱹᱢ ᱜᱮ ᱛᱮᱦᱮᱧ ᱛᱤᱠᱤᱱ ᱫᱟᱨᱤᱡ ᱢᱚᱴᱟ ᱢᱩᱴᱤ ᱥᱤᱛᱩᱝ ᱞᱮᱫᱟᱭ ᱾ ᱮ ᱛᱤᱠᱤᱱ ᱫᱷᱟᱹᱨᱤᱡ ᱥᱤᱛᱩᱝ ᱞᱮᱫᱟᱭ ᱛᱤᱦᱤᱧ ᱛᱤᱠᱤᱱ ᱦᱚᱭᱫᱟᱨ ᱯᱩᱨᱩᱵ ᱠᱷᱚᱱ ᱫᱚ ᱴᱚᱴᱷᱟ ᱫᱟᱜ ᱟᱠᱟᱫ ᱟᱭ ᱫᱤᱱᱟᱹᱢ ᱜᱮ ᱫᱟᱜ ᱮᱫᱟ ᱱᱚᱛᱮ ᱢᱟ
ᱟ ᱟᱯᱮ ᱥᱮᱱᱟᱜ ᱥᱟᱶᱛᱟ ᱠᱚᱨᱮᱱᱟᱜ ᱠᱟᱹᱢᱤ ᱦᱚᱨᱟ ᱠᱚ ᱚᱠᱟ ᱞᱮᱠᱟ ᱪᱟᱞᱟᱜ ᱠᱟᱱᱟ? ᱚᱱᱟ ᱡᱟᱦᱟᱸ ᱟᱵᱚᱣᱟᱜ ᱤᱭᱟᱹ ᱠᱚᱨᱮᱱᱟᱜ ᱟᱹᱛᱩ ᱠᱚᱨᱮᱱᱟᱜ ᱡᱟᱦᱟᱸ ᱠᱟᱹᱢᱤ ᱦᱚᱨᱟ ᱠᱚ ᱢᱟᱱᱮ ᱢᱟᱹᱡᱷᱤ ᱥᱤᱥᱴᱮᱢ ᱢᱟᱟᱹᱡᱷᱤ ᱥᱤᱥᱴᱮᱢ ᱠᱚᱨᱮᱱᱟᱜ ᱡᱟᱦᱟᱸ ᱠᱟᱹᱢᱤ ᱦᱚᱨᱟ ᱠᱚ ᱱᱚᱣᱟᱜᱤᱢ ᱞᱟᱹᱭᱮᱫᱟ ᱛᱟᱦᱚᱞᱮ ᱛᱮᱫᱚ ᱦᱟᱸᱜ ᱟᱹᱰᱤ ᱠᱤᱪᱷᱩ ᱜᱮ ᱵᱩᱡᱷᱟᱹᱣᱜ-ᱟ ᱛᱚ ᱦᱳᱭ ᱦᱳᱭ ᱚᱱᱟᱜᱮ
ᱦᱩᱸ ᱦᱮᱸ ᱪᱮᱫ ᱞᱮᱠᱟ ᱪᱮᱫ ᱞᱮᱠᱟ ᱪᱮᱫ ᱵᱤᱥᱛᱟᱨ ᱛᱮᱧ ᱞᱟᱹᱭ ᱞᱟᱹᱭᱟᱵᱤᱱᱟ ᱡᱮ ᱢᱟᱱᱮ
ᱟᱹᱵᱤᱱ ᱚᱠᱟᱴᱟᱜ ᱵᱤᱱ ᱵᱟᱲᱟᱭᱟ ᱚᱱᱟᱴᱟᱜ ᱜᱮᱵᱤᱱ ᱞᱟᱹᱭᱟ ᱵᱟᱝᱟ ᱵᱟᱝᱟ ᱟᱹᱵᱤᱱ ᱚᱠᱟᱴᱟᱜ ᱵᱤᱱ ᱵᱟᱲᱟᱭᱟ ᱚᱱᱟᱜ ᱟᱹᱵᱤᱱ ᱵᱤᱱ ᱞᱟᱹᱭᱟ ᱟᱹᱞᱤᱧ ᱚᱠᱟᱴᱟᱜ ᱵᱟᱲᱟᱭᱟ ᱚᱱᱟᱴᱟᱜ ᱞᱤᱧ ᱞᱟᱹᱭᱟ ᱠᱟᱨᱚᱱ ᱟᱵᱚ ᱫᱚ ᱴᱷᱤᱠ ᱦᱟᱸᱜ ᱵᱷᱚᱭᱮᱥ ᱠᱚ ᱯᱩᱨᱚᱱ ᱫᱚ ᱵᱟᱝ ᱠᱟᱱᱟᱵᱚᱱ ᱡᱮ ᱯᱩᱨᱟᱹ ᱦᱟᱸᱜ ᱠᱞᱤᱭᱟᱨ ᱥᱟᱺᱦᱤᱡ ᱵᱚᱱ ᱞᱟᱹᱭᱟ ᱚᱠᱟᱴᱟᱜ ᱵᱚᱱ ᱧᱮᱞᱟ ᱚᱱᱟ ᱜᱮᱵᱚᱱ ᱵᱟᱲᱟᱭᱟ ᱦᱟᱸᱜ
ᱦᱩᱸ ᱦᱩᱸ ᱦᱩᱸ ᱢᱟᱱᱮ ᱟᱹᱞᱤᱧ ᱫᱚ ᱛᱚᱵ ᱦᱚᱸ ᱵᱟᱹᱞᱤᱧ ᱟᱹᱞᱤᱧ ᱵᱩᱡᱷᱟᱹᱣ ᱫᱟᱲᱤᱭᱟᱜ ᱠᱟᱱᱟ ᱟᱹᱵᱤᱱ ᱞᱟᱹᱭ ᱵᱤᱱ ᱯᱳᱭᱞᱳ ᱛᱟᱨᱯᱚᱨ ᱟᱹᱞᱤᱧ ᱞᱟᱹᱭᱫᱟ ᱱᱟ ᱦᱟᱸᱜ
ᱞᱟᱹᱭ ᱵᱚᱞᱛᱮ ᱫᱚ ᱪᱮᱫ ᱡᱟᱦᱟᱸ ᱟᱺ ᱢᱟᱺᱡᱷᱤ ᱠᱟᱹᱢᱤ ᱦᱚᱨᱟ ᱵᱚᱞᱛᱮ ᱱᱤᱭᱟᱹᱜᱮ ᱟᱹᱞᱤᱧ ᱫᱚ ᱞᱟᱹᱭ ᱥᱟᱱᱟ ᱞᱤᱧᱟᱹ ᱢᱟᱱᱮ ᱡᱟᱱᱟᱢ ᱠᱷᱚᱱ ᱢᱟᱱᱮ ᱜᱤᱫᱽᱨᱟᱹ ᱢᱤᱫ ᱴᱮᱱ ᱡᱟᱱᱟᱢ ᱢᱮᱱᱟ ᱡᱟᱱᱟᱢ ᱯᱚᱨᱮᱱᱟᱜ ᱡᱟᱦᱟᱸ ᱠᱟᱹᱢᱤ ᱦᱚᱨᱟ ᱠᱚ ᱡᱮᱴᱩᱠᱩ ᱵᱮᱱ ᱵᱟᱲᱟᱭᱟ ᱛᱟᱨᱯᱚᱨᱮ ᱱᱚᱜ-ᱚᱭ ᱵᱟᱯᱞᱟ ᱠᱚᱨᱮᱱᱟᱜ ᱠᱟᱹᱢᱤᱦᱚᱨᱟ᱾ ᱢᱤᱫ ᱴᱮᱱ ᱜᱤᱫᱽᱨᱟᱹ ᱡᱟᱱᱟᱢ ᱞᱮᱱᱠᱷᱟᱱ ᱪᱮᱫ ᱦᱩᱭᱩᱜ-ᱟ ᱯᱩᱭᱞᱩ? ᱧᱩᱛᱩᱢ ᱫᱚᱠᱚ ᱧᱩᱢ ᱛᱟᱭᱟ ᱟᱨ ᱨᱩᱣᱟᱹᱲ ᱠᱚ ᱦᱩᱭᱩᱜ-ᱟ ᱪᱷᱟᱹᱴᱭᱟᱹᱨ ᱠᱚ ᱦᱩᱭᱩᱜ-ᱟ ᱾ ᱦᱩᱭ ᱨᱩᱣᱟᱹᱲ ᱠᱚ ᱦᱩᱭᱩᱜᱼᱟ ᱛᱟᱨᱯᱚᱨᱮ ᱛᱟᱨᱯᱚᱨ ᱩᱱᱤ
ᱦᱟᱨᱟ - ᱵᱩᱨᱩ ᱞᱮᱱᱠᱷᱟᱱ ᱟᱡᱟᱜ ᱩᱢᱮᱨ ᱦᱩᱭ ᱞᱮᱱᱠᱷᱟᱱ ᱠᱚ ᱵᱟᱯᱞᱟᱭᱮᱭᱟ ᱛᱟᱨᱯᱚᱨᱮ ᱱᱮᱜ ᱱᱤᱭᱟᱹ ᱠᱚᱜᱮ ᱵᱤᱥᱮᱥ ᱠᱚᱨᱮ ᱫᱚ ᱦᱟᱸᱜ ᱢᱟᱺᱡᱷᱤ ᱠᱚᱣᱟᱜ ᱱᱚᱣᱟ ᱫᱚ ᱠᱟᱹᱢᱤ ᱦᱚᱨᱟ ᱠᱟᱱᱟ ᱾ ᱢᱟᱹᱡᱷᱤ ᱡᱚᱜ ᱢᱟᱹᱡᱷᱤ ᱟᱹᱛᱩ ᱢᱚᱬᱮ ᱦᱚᱲᱟᱜ ᱠᱟᱹᱢᱤ ᱦᱚᱨᱟ ᱠᱟᱱᱟ ᱱᱤᱭᱟᱹ ᱫᱚ ᱟᱫᱚ ᱚᱱᱟ ᱵᱟᱫᱮ ᱱᱮᱛᱟᱨᱟᱜ ᱢᱟ ᱟᱸ ᱪᱮᱫ ᱠᱩ ᱞᱟᱹᱭᱟ ᱢᱟᱹᱡᱷᱤ ᱦᱚᱸ ᱢᱟᱹᱡᱷᱤ ᱞᱮᱠᱟ ᱢᱟᱱᱮ ᱪᱮᱫ ᱠᱟᱱᱟ? ᱠᱤᱪᱷᱩ ᱠᱟᱹᱢᱤ ᱢᱟᱱᱮ ᱢᱟᱹᱡᱷᱤ ᱛᱚ ᱢᱟᱹᱡᱷᱤ ᱴᱷᱤᱠ ᱜᱮᱭᱟ ᱢᱟᱹᱡᱷᱤ ᱡᱟᱦᱟᱸᱭ ᱵᱚ ᱛᱤᱸᱜᱩᱭᱮ ᱠᱟᱱᱟ ᱵᱟᱥᱛᱤ ᱟᱛᱩ ᱨᱮ ᱩᱱᱤ ᱫᱚ ᱠᱟᱹᱢᱤ ᱫᱚ ᱴᱷᱤᱠᱮ ᱠᱟᱹᱢᱤᱭᱟ, ᱠᱤᱱᱛᱩ ᱟᱛᱩ ᱨᱮᱱ ᱡᱟᱦᱟᱸᱭ ᱥᱟᱭᱤᱰ ᱠᱚ ᱢᱮᱱᱟᱜ ᱠᱚ ᱩᱱᱠᱩ ᱟᱨᱚ ᱰᱚᱵᱚᱞ ᱢᱟᱱᱮ ᱟᱠᱚ ᱚᱠᱟ ᱠᱚ ᱞᱟᱹᱭ ᱚᱱᱟ ᱠᱟᱛᱷᱟ ᱠᱚ ᱴᱷᱤᱠ ᱢᱟᱹᱡᱷᱤ ᱠᱟᱱ ᱜᱮᱭᱟ ᱛᱚ
ᱦᱮᱸ ᱦᱮᱸ
ᱱᱚᱜᱼᱚ ᱱᱚᱝᱠᱟᱱᱟᱜ ᱠᱟᱹᱢᱤ ᱦᱚᱨᱟ ᱠᱚᱜᱮᱞᱤᱧ ᱞᱟᱹᱭᱫᱟ ᱥᱟᱶᱛᱟ ᱫᱚ ᱟᱹᱰᱤ ᱢᱟᱨᱟᱝ ᱜᱮᱭᱟ ᱪᱟᱹᱰᱤ ᱠᱚ ᱠᱟᱹᱢ ᱞᱮᱠᱷᱟᱱᱠᱚ ᱵᱩᱡᱷᱟᱹᱜ ᱜᱮᱭᱟ᱾
ᱟᱹᱞᱤᱧ ᱫᱚ ᱢᱟᱱᱮ ᱚᱱᱠᱟ ᱚᱱᱟ ᱠᱚᱨᱮ ᱩᱱᱟᱹᱜ ᱵᱟᱹᱞᱤᱧ ᱥᱩᱨ ᱠᱟᱱᱟ ᱛᱚ ᱟᱫᱚ ᱩᱱᱟᱹᱜᱴᱟᱜ ᱢᱟᱱᱮ ᱵᱷᱟᱜᱤ ᱞᱮᱠᱟ
ᱚ ᱟᱪᱪᱷᱟ ᱟᱪᱷᱟ ᱪᱷᱟ ᱟᱪᱪᱷᱟ ᱟᱪᱪᱷᱟ ᱟᱪᱪᱷᱟ ᱟ ᱚᱱᱟ ᱠᱟᱛᱷᱟ ᱜᱮᱭᱟ ᱡᱚᱛᱚ ᱫᱚ ᱵᱟᱵᱚᱱ ᱥᱚᱫᱩᱨ ᱠᱟᱱᱟ
ᱠᱟᱹᱴᱤᱡ ᱠᱷᱚᱱᱟᱜ ᱜᱮ ᱵᱟᱦᱨᱮ ᱨᱮ ᱢᱮᱱᱟᱜ ᱞᱤᱧᱟᱹ᱾ ᱛᱚ ᱯᱟᱲᱦᱟᱜ ᱠᱟᱱᱟᱞᱤᱧ ᱛᱚ ᱠᱟᱹᱴᱤᱡ ᱠᱷᱚᱱᱟᱜ ᱜᱮ ᱵᱟᱦᱨᱮ ᱨᱮ ᱢᱮᱱᱟᱜ ᱞᱤᱧᱟᱹ᱾ ᱛᱚ ᱛᱚ ᱚᱱᱟ ᱠᱚᱫᱚ ᱱᱟᱜ ᱩᱱᱟᱹᱜ ᱵᱷᱟᱜᱮ ᱞᱮᱠᱟ ᱵᱟᱹᱞᱤᱧ ᱵᱟᱲᱟᱭᱟᱞᱤᱧ
ᱟᱫᱚ ᱱᱚᱣᱟ ᱦᱚᱸ ᱠᱟᱹᱡ ᱟ ᱵᱟᱲᱟᱭ ᱫᱚᱨᱠᱟᱨ ᱜᱮ ᱪᱮᱫᱟᱜ ᱞᱤᱱ ᱞᱟᱹᱭ ᱟᱥᱮ ᱮᱸᱻ ᱟᱵᱚ ᱫᱚ ᱥᱟᱱᱛᱟᱲ ᱠᱟᱱᱟᱵᱛᱚ ᱟᱫᱚ ᱢᱮᱱ ᱠᱟᱛᱷᱟ
ᱦᱮᱸ
ᱟᱵᱚᱣᱟᱜ ᱢᱟᱱᱮ ᱡᱮᱴᱩᱠᱩ ᱵᱟᱲᱟᱭᱟ ᱩᱱᱴᱩᱠᱩ ᱫᱚ ᱠᱟᱹᱡ ᱞᱟᱵᱷ ᱞᱟᱹᱠᱛᱤ ᱠᱟᱱ ᱜᱮᱭᱟ ᱢᱟᱱᱮ ᱠᱟᱹᱡ ᱡᱮᱴᱩᱠᱩ ᱱᱤᱡᱮᱨᱟᱜ ᱵᱟᱲᱟᱭ ᱫᱚᱨᱠᱟᱨ ᱯᱩᱨᱟᱹᱴᱟᱜ ᱫᱚ ᱵᱟᱝᱨᱮᱦᱚᱸ ᱴᱩ ᱠᱟᱹᱡ ᱵᱟᱲᱟᱭ ᱞᱮᱠᱷᱟᱱ ᱡᱩᱫᱤ ᱡᱟᱦᱟᱸ ᱨᱮᱜᱮ ᱠᱚ ᱠᱩᱞᱤᱭᱤᱭᱟ ᱟᱯᱮᱭᱟᱜ ᱫᱚ ᱚᱠᱟ ᱞᱮᱠᱟᱱ ᱠᱟᱹᱢᱤ ᱦᱚᱨᱟ ᱠᱟᱱᱟ ᱚᱱᱠᱟ ᱥᱮ ᱚᱱᱠᱟ ᱮᱴᱟᱜ ᱡᱟᱭᱜᱟ ᱠᱚᱨᱮ ᱵᱤᱵᱷᱤᱱᱱᱚ ᱡᱟᱭᱜᱟ ᱡᱩᱫᱤ ᱫᱟᱬᱟᱱ ᱠᱚᱨᱮ ᱵᱤᱱ ᱪᱟᱞᱟᱣ ᱟᱠᱟᱱᱟ ᱱᱚᱰᱮ ᱠᱷᱚᱱ ᱱᱚᱰᱮ ᱟᱨᱚ ᱮᱴᱟᱜ ᱡᱟᱭᱜᱟ ᱮᱢᱚᱱ ᱮᱢᱚᱱ ᱡᱟᱭᱜᱟ ᱫᱚ ᱦᱚᱭᱛᱚ ᱯᱚᱨᱮ ᱠᱩ ᱠᱩᱞᱤ ᱞᱮᱠᱷᱟᱱ ᱠᱚ ᱞᱟᱹᱭ ᱜᱮᱭᱟ ᱥᱮ ᱡᱮ ᱟᱯᱮ ᱥᱮᱱ ᱚᱠᱟ ᱞᱮᱠᱟ ᱠᱟᱹᱢᱤ ᱦᱚᱨᱟ ᱡᱩᱫᱤ ᱠᱟᱹᱢᱤ ᱵᱟᱲᱟᱭ ᱫᱟ ᱦᱮ ᱵᱟᱝ ᱵᱟᱲᱟᱭ ᱫᱚ ᱛᱟᱦᱞᱮ ᱞᱟᱹᱠᱛᱤ ᱠᱟᱱᱟ ᱡᱚᱛᱚ ᱦᱚᱲ ᱫᱚ ᱦᱟᱸᱜ ᱚᱱᱟ ᱯᱚᱨᱤᱥᱛᱷᱤᱛᱤ ᱨᱮᱫᱚ ᱦᱟᱜ ᱥᱚᱢᱟᱱ ᱵᱟᱵᱚᱱ ᱛᱟᱦᱮᱱ ᱠᱟᱱᱟ ᱥᱮ
ᱦᱳᱭ ᱦᱳᱭ
ᱟᱫᱚ ᱟᱹᱵᱤᱱ ᱫᱚᱵᱤᱱ ᱯᱟᱲᱦᱟᱜ ᱠᱟᱱᱟ ᱥᱮ ᱪᱮᱫ
ᱦᱳᱭ ᱦᱳᱭ ᱱᱤᱛᱳᱜ ᱞᱤᱧ ᱯᱟᱲᱦᱟᱜ ᱠᱟᱱᱟ
ᱪᱮᱫ ᱡᱤᱭᱟᱹᱵᱤᱱ ᱠᱚᱨᱟᱣᱮᱫᱟ
ᱱᱤᱛᱚᱜ ᱫᱚ ᱱᱚᱜᱼᱚᱭ ᱠᱚᱞᱮᱡᱽ ᱨᱮ ᱯᱷᱟᱥᱴ ᱤᱭᱟᱨ ᱠᱟᱱ ᱛᱟᱞᱤᱧᱟ ᱵᱤᱭᱮ ᱞᱤᱧ ᱠᱚᱨᱟᱣᱫᱟ
ᱟᱪᱷᱟ ᱟᱪᱷᱟ
ᱦᱳᱭ ᱚᱱᱟᱥᱛᱮ
ᱟᱨ ᱱᱮᱛᱟᱨ ᱢᱟ ᱥᱮᱢᱤᱥᱴᱟᱨ ᱥᱤᱥᱴᱮᱢ ᱟᱠᱟᱫ ᱛᱟᱠᱚ ᱠᱚᱞᱮᱡᱽ ᱨᱮᱦᱚᱸ
ᱦᱳᱭ ᱦᱳᱭ ᱱᱤᱛᱚᱜ ᱫᱚ ᱥᱮᱢᱤᱥᱴᱟᱨ ᱥᱤᱥᱴᱮᱢ ᱠᱟᱱᱟ
ᱟᱞᱮ ᱡᱚᱠᱷᱚᱱ ᱟᱹᱧ ᱡᱚᱠᱷᱚᱱᱤᱧ ᱯᱟᱲᱦᱟᱣ ᱞᱮᱱᱟ ᱛᱚᱠᱷᱚᱱ ᱫᱚ ᱫᱩ ᱦᱟᱡᱟᱨ ᱥᱳᱞᱞᱳ ᱥᱚᱛᱨᱚ ᱮᱰᱢᱤᱥᱚᱱ ᱤᱭᱟᱹ ᱨᱮ ᱥᱳᱢᱳᱭ ᱮᱢ ᱦᱩᱭᱟ ᱠᱟᱱᱟ᱾ ᱛᱚᱠᱷᱚᱱ ᱥᱮᱢᱤᱥᱴᱟᱨ ᱟᱞᱮ ᱠᱚ ᱢᱩᱪᱟᱹᱫ ᱨᱮᱞᱮ ᱥᱮᱢᱤ ᱥᱮᱢᱤᱥᱴᱟᱨ ᱠᱚ ᱪᱟᱹᱞᱩ ᱠᱟᱱᱟ ᱵᱷᱟᱜᱤ ᱠᱟᱱᱟ ᱢᱤᱫ ᱯᱚᱠᱠᱷᱮ ᱥᱮᱤᱱᱤᱥᱴᱟᱨ ᱪᱟᱹᱞᱩ ᱞᱮᱠᱷᱟᱱ ᱜᱮ ᱵᱷᱟᱜᱮ ᱢᱟᱱᱮ ᱡᱮᱴᱩᱠᱩᱵᱤᱱ ᱯᱟᱲᱦᱟᱜᱼᱟ ᱩᱱᱴᱩᱠᱩ ᱢᱚᱫᱽᱫᱷᱮ ᱜᱮ ᱮᱠᱡᱟᱢ ᱨᱮ ᱢᱟᱱᱮ ᱧᱩᱨᱩᱜᱼᱟ ᱟᱞᱮᱫ
ᱟᱪᱷᱟ ᱟᱯᱮ ᱥᱚᱢᱚᱭ ᱫᱚ ᱚᱱᱠᱟ ᱪᱮᱫᱠᱟ ᱛᱟᱦᱮᱸ ᱠᱟᱱᱟ᱾
ᱟᱨ ᱟᱞᱮ ᱥᱚᱢᱚᱭ ᱡᱚᱠᱷᱚᱱ ᱞᱮ ᱯᱟᱲᱦᱟᱣ ᱞᱮᱱᱟ ᱛᱚᱠᱷᱚᱱ ᱫᱚ ᱥᱮᱢᱤᱥᱴᱟᱨ ᱫᱚ ᱵᱟᱝ ᱛᱟᱦᱮᱸ ᱠᱟᱱᱟ᱾ ᱤᱧ ᱫᱚ ᱥᱮᱢᱤᱥᱴᱟᱨ ᱫᱚ ᱵᱟᱹᱧ ᱧᱮᱞ ᱠᱟᱱᱟ ᱠᱚᱞᱮᱡᱽ ᱫᱩᱦᱟᱡᱟᱨ ᱠᱩᱲᱤ ᱨᱮ ᱤᱭᱟᱨ ᱨᱮ ᱫᱩ ᱦᱟᱡᱟᱨ ᱠᱩᱲᱤ ᱨᱮ ᱞᱚᱠᱰᱟᱣᱩᱱ ᱵᱟᱡᱟᱨ ᱨᱮᱜᱮ ᱯᱚᱨᱤᱠᱠᱷᱟ ᱫᱚ ᱦᱩᱭᱱᱟ ᱜᱨᱮᱡᱩᱭᱮᱥᱚᱱ ᱠᱚᱢᱯᱞᱤᱴ ᱠᱮᱫᱟ ᱟᱫᱚ ᱤᱭᱟᱨ ᱥᱤᱥᱴᱮᱢ ᱯᱚᱨᱮᱜᱮ ᱟᱞᱮ ᱡᱚᱠᱷᱚᱱ ᱞᱮ ᱩᱰᱩᱠᱚᱜ ᱠᱟᱱᱟ ᱤᱱᱟᱹ ᱯᱚᱨ ᱯᱚᱨ ᱜᱮ ᱟᱫᱚ ᱥᱮᱢᱤᱥᱴᱟᱨ ᱫᱚᱠᱚ ᱪᱟᱞᱩ ᱠᱮᱫᱟ᱾
ᱦᱳᱭ ᱦᱳᱭ ᱤᱱᱟᱹ ᱯᱚᱨᱮ ᱜᱮ ᱠᱚ ᱪᱟᱹᱞᱩ ᱠᱟᱫᱟ
ᱟᱫᱚ ᱥᱮᱢᱤᱥᱴᱟᱨ ᱪᱟᱹᱞᱩ ᱞᱮᱠᱷᱟᱱ ᱫᱚ ᱵᱷᱟᱜᱮᱭᱟ ᱠᱟᱨᱚᱱ ᱚᱱᱠᱟᱛᱮ ᱡᱮᱴᱩᱠᱩᱵᱤᱱ ᱯᱟᱲᱟᱜᱼᱟ ᱚᱱᱟ ᱢᱚᱫᱽᱫᱷᱮ ᱜᱮ ᱯᱚᱨᱤᱠᱠᱷᱟ ᱨᱮ ᱧᱩᱨᱩᱜᱼᱟ᱾
ᱟᱨ ᱚᱱᱟ ᱠᱷᱟᱱ ᱫᱚ ᱯᱩᱨᱟᱹ ᱵᱚᱭᱴᱟᱜ ᱜᱮ ᱯᱟᱲᱦᱟᱣ ᱦᱩᱭᱩᱜᱼᱟ ᱟᱹᱰᱤ ᱜᱟᱱ ᱜᱮ ᱴᱟᱯ ᱧᱚᱜ ᱜᱮᱭᱟ᱾
ᱦᱳᱭ ᱟᱹᱵᱤᱱ ᱫᱚ ᱜᱝᱠᱮ ᱛᱤᱱᱟᱹᱜ ᱜᱟᱱ ᱵᱤᱱ ᱯᱟᱲᱦᱟᱣ ᱠᱟᱱᱟ ᱛᱤᱱᱟᱹᱜ ᱫᱷᱟᱨᱤᱡ ᱵᱤᱱ ᱯᱟᱲᱦᱟᱣ ᱠᱟᱱ ᱛᱟᱦᱮᱸᱫ
ᱟᱞᱤᱧ ᱫᱚ ᱦᱚᱭᱛᱚ ᱫᱩᱦᱟᱡᱟᱨ ᱠᱩᱲᱤ ᱨᱮ ᱜᱨᱮᱡᱩᱭᱮᱥᱚᱱ ᱞᱤᱧ ᱠᱚᱢᱯᱞᱤᱴ ᱠᱮᱫᱟ ᱜᱨᱮᱡᱩᱭᱮᱥᱚᱱ ᱠᱚᱢᱯᱞᱤᱴ᱾ ᱯᱩᱨᱟᱹ ᱯᱟᱲᱦᱟᱣ ᱨᱮᱱᱟᱜ ᱤᱪᱪᱷᱟᱹ ᱫᱚ ᱛᱟᱦᱮᱸ ᱠᱟᱱ ᱜᱮᱭᱟ ᱟᱫᱚ ᱚᱲᱟᱜ ᱠᱚᱨᱮᱱᱟᱜ ᱯᱷᱮᱢᱮᱞᱤ ᱨᱮᱱᱟᱜ ᱢᱟᱱᱮ ᱚᱱᱠᱟᱱᱟᱜ ᱥᱟᱢᱚᱨᱛᱷᱚ ᱵᱟᱹᱱᱩᱜ ᱟᱱᱟ ᱡᱟᱨ ᱡᱚᱱᱱᱚ ᱟᱫᱚ ᱟᱹᱞᱤᱧ ᱦᱚᱸ ᱚᱱᱠᱟ ᱱᱤᱡᱮ ᱫᱚ ᱵᱟᱹᱞᱤᱧ ᱞᱟᱦᱟ ᱞᱮᱱᱟ᱾ ᱟᱹᱞᱤᱧ ᱢᱟᱱᱮᱮᱞᱤᱧ ᱪᱮᱥᱴᱟ ᱠᱮᱫᱟ ᱡᱮ ᱠᱟᱨᱚᱱ ᱯᱟᱲᱦᱟᱣ ᱠᱚ ᱛᱮ ᱜᱮᱞᱮ ᱥᱟᱹᱨᱤ ᱠᱟᱛᱷᱟ ᱞᱟᱹᱭᱛᱮ ᱢᱟᱱᱮ᱾ ᱢᱟᱱᱮ ᱜᱟᱛᱮ ᱚᱨᱟ ᱟᱹᱣᱨᱤ ᱠᱚᱨᱮ ᱡᱟ ᱵᱚᱨᱛᱚᱢᱟᱱ ᱥᱟᱱᱛᱟᱲ ᱪᱮᱫᱟᱜ ᱫᱤᱠᱩ ᱪᱮᱫᱟᱜ ᱡᱟᱦᱟᱸ᱾ ᱯᱚᱨᱤᱵᱮᱥ ᱰᱚᱱ ᱛᱮᱭᱟᱨᱟ ᱢᱟᱱᱮ ᱟᱵᱚᱣᱟᱜ ᱡᱟᱦᱟᱸ᱾ ᱟᱨᱦᱚ ᱡᱮᱢᱚᱱ ᱥᱤᱥᱴᱮᱢ ᱵᱚᱱ ᱟᱹᱜᱩ ᱠᱟᱣᱱᱟ ᱡᱮ ᱯᱟᱲᱦᱟᱣ ᱠᱚᱨᱛᱮ ᱜᱮᱞᱮ ᱠᱟᱹᱡ ᱚ ᱚᱛᱷᱚᱵᱟ ᱫᱚᱨᱠᱟᱨᱚᱜ ᱠᱟᱱ ᱜᱮᱭᱟ
ᱦᱳᱭ ᱦᱳᱭ ᱚᱱᱟ ᱢᱟ ᱫᱚᱨᱠᱟᱨᱚᱜ ᱠᱟᱱ ᱜᱮᱭᱟ᱾
ᱪᱟᱞᱟᱜ ᱟᱹᱵᱤᱱ ᱦᱤᱡᱩᱜ ᱟᱹᱵᱤᱱ ᱢᱤᱫᱴᱮᱱ ᱵᱷᱟᱲᱟ ᱯᱩᱭᱥᱟᱹ ᱦᱚᱸ ᱛᱚ ᱫᱚᱨᱠᱟᱨᱚᱜ ᱠᱟᱱᱟ ᱡᱚᱢᱟᱜ ᱧᱩᱣᱟᱜ ᱫᱚᱨᱠᱟᱨ ᱠᱟᱱᱟ᱾ ᱛᱮᱦᱮᱧ ᱦᱟᱹᱱᱤ ᱜᱟᱛᱮ ᱨᱮ ᱡᱚᱢ ᱦᱚᱪᱚ ᱠᱮᱫ ᱢᱮᱭᱟᱭ ᱜᱟᱯᱟ ᱦᱟᱱᱤ ᱜᱟᱛᱮ ᱡᱚᱢ ᱦᱚᱪᱚ ᱢᱮᱭᱟᱭ ᱜᱟᱛᱮ ᱠᱩᱲᱤ ᱛᱟᱨᱯᱚᱨᱮ ᱢᱳᱚᱵᱟᱭᱤᱞ ᱨᱤᱪᱟᱨᱡᱽ᱾ ᱟᱨᱚ ᱮᱢᱟᱱ ᱛᱮᱭᱟᱜ ᱥᱮᱠᱚ ᱛᱟᱦᱮᱱ ᱜᱮᱭᱟ ᱥᱮ ᱠᱟᱨᱚᱱ᱾ ᱡᱟᱦᱟᱸᱵᱤᱱ ᱠᱟᱹᱢᱤᱭᱟ ᱥᱮ ᱚᱱᱟ ᱫᱚ ᱯᱩᱨᱟᱹᱴᱟᱜ ᱫᱚ ᱢᱮᱠᱟᱯ ᱦᱩᱭᱩᱜ ᱛᱟᱵᱮᱱᱟ ᱥᱮ ᱴᱷᱤᱠ ᱴᱷᱟᱠ ᱛᱚ ᱚᱱᱟ ᱯᱚᱨᱤᱵᱮᱥ ᱨᱮᱵᱮ ᱡᱟᱦᱟᱸ ᱯᱚᱨᱤᱵᱮᱥ ᱨᱮᱵᱤᱱ ᱪᱟᱞᱟᱣ ᱠᱟᱱᱟ
ᱚᱱᱟ ᱯᱚᱨᱤᱵᱮᱥ ᱥᱟᱞᱟᱜ ᱛᱟᱞ ᱢᱤᱞᱟᱹᱣ ᱠᱟᱛᱮ ᱛᱟᱦᱮᱸ ᱦᱩᱭᱩᱜ ᱛᱟᱦᱮᱸ ᱥᱮ ᱠᱤᱱᱛᱩ ᱚᱱᱟ ᱡᱚ ᱛᱚ ᱵᱟᱹᱱᱩᱜ ᱟᱱᱟ ᱛᱟᱦᱚᱞᱮ ᱛᱚ᱾ ᱞᱟᱦᱟᱠᱟᱛᱮᱫ ᱫᱚ ᱢᱟᱱᱮ ᱤᱪᱪᱷᱟᱹ ᱛᱟᱦᱮᱱ ᱨᱮᱦᱚᱸ ᱩᱯᱟᱹᱭ ᱵᱟᱹᱱᱩᱜᱧ᱾ ᱤᱪᱪᱟᱷ ᱛᱟᱦᱮᱸ ᱠᱟᱛᱮ ᱦᱚᱸ ᱩᱯᱟᱹᱭ ᱵᱟᱱᱩᱜ-ᱟ ᱡᱟᱨ ᱡᱟᱞᱟᱜᱟ-ᱟ ᱚᱱᱟ ᱯᱚᱨ ᱛᱮᱫᱚ ᱞᱤᱧ ᱠᱚᱢ ᱢᱟᱱᱮ ᱵᱚᱱᱫᱚ ᱵᱚᱱᱫᱷ ᱩᱛᱟᱹᱨ ᱠᱟᱜᱼᱟ ᱞᱮ᱾ ᱵᱤᱭᱮᱰ ᱠᱚᱞᱮᱡ ᱠᱚᱨᱟᱣ ᱞᱤᱧ ᱢᱚᱱᱮ ᱵᱟᱲᱟ ᱞᱮᱫᱼᱟ ᱟᱫᱚᱧ ᱧᱮᱞᱮᱫᱼᱟ ᱚᱱᱟ᱾ ᱯᱩᱭᱥᱟ ᱟᱹᱰᱤᱜᱟᱱ ᱜᱮ ᱯᱷᱟᱥᱴ ᱪᱟᱹᱞᱩ ᱠᱷᱟᱹᱛᱤᱨ ᱦᱚᱸ ᱠᱚᱢ ᱥᱮ ᱠᱚᱢ ᱫᱚᱨ ᱠᱟᱨ ᱚᱱᱟ ᱦᱚᱸᱟᱭ, ᱟᱫᱚ ᱚᱲᱟᱜ ᱠᱚᱨᱮ ᱜᱮ ᱢᱮᱱᱟᱜ
ᱚ
ᱮᱠᱟᱱ ᱱᱤᱛᱚᱜ ᱫᱚ ᱚᱱᱠᱟᱱᱟᱜ ᱪᱮᱫ ᱦᱚᱸ ᱵᱟᱝ ᱧᱟᱢ ᱞᱮᱫᱟ ᱟᱫᱚ ᱚᱲᱟᱜ ᱠᱚᱨᱮᱜ ᱜᱮ ᱪᱟᱥᱵᱟᱥ ᱠᱚᱨᱮᱱᱟᱜ ᱡᱟᱦᱟᱸ ᱠᱟᱹᱢᱤ ᱤᱱᱟᱹ ᱠᱚᱜᱮ ᱠᱟᱹᱢᱤ ᱵᱟᱲᱟᱭ ᱦᱩᱭᱩᱜᱼᱟ ᱟᱨ ᱚᱲᱟᱜ ᱠᱚᱨᱮ ᱜᱮ ᱛᱟᱦᱮᱸ ᱵᱟᱲᱟᱭ ᱦᱩᱭᱩᱜ ᱠᱟᱱᱟ᱾
ᱦᱳᱭ ᱦᱳᱭ᱾ ᱱᱤᱛᱚᱜ ᱫᱚ ᱪᱮᱫ ᱚᱲᱟᱜ ᱠᱚᱨᱮ ᱢᱮᱱᱟᱜ ᱵᱤᱱᱟ ᱥᱮ᱾
ᱦᱚᱸ ᱚᱲᱟᱜ ᱨᱮᱜᱮ᱾ ᱞᱟᱹᱭ ᱫᱟᱞᱤᱧ ᱤᱭᱟᱹ ᱪᱮᱛᱟᱱ ᱨᱮ ᱛᱤᱱᱟᱹᱜ ᱴᱟ ᱞᱟᱹᱭ ᱫᱟᱞᱤᱧ ᱟᱵᱚᱣᱟᱜ ᱤᱭᱟᱹ᱾ ᱥᱟᱱᱛᱟᱲᱟᱜ ᱚᱡᱮ ᱠᱚ ᱪᱮᱛᱟᱱ ᱨᱮ ᱪᱮᱫ ᱵᱤᱱ ᱤᱭᱟᱹᱭ ᱫᱟ ᱵᱮᱥᱤᱨ ᱵᱷᱟᱜ ᱟᱟᱵᱤᱱ ᱢᱟᱱᱮ ᱵᱮᱥᱤ ᱵᱤᱱ ᱠᱩᱥᱤᱭᱟᱜ ᱜᱮᱭᱟ᱾ ᱢᱟᱱᱮ ᱥᱟᱱᱛᱟᱲᱟᱜ ᱡᱟᱦᱟᱸ ᱯᱨᱳᱜᱨᱟᱢ ᱠᱚ ᱟᱨ ᱪᱮᱫ ᱢᱟᱱᱮ᱾ ᱠᱚ ᱡᱟᱦᱟᱸ ᱠᱚ ᱚᱸᱰᱮ ᱫᱚ ᱛᱤᱱᱟᱹᱜ ᱴᱟᱵᱤᱱ ᱠᱩᱥᱤ ᱭᱟᱜ ᱜᱮᱭᱟ?
ᱚᱱᱟ ᱠᱚᱨᱮ ᱡᱟᱹᱥᱛᱤ ᱵᱟᱦᱟ ᱢᱟᱜ ᱢᱚᱬᱮ ᱱᱚᱜ-ᱚᱱᱟ ᱠᱚᱜᱮ᱾
ᱚᱱᱟ ᱜᱮᱞᱤᱧ ᱠᱩᱞᱤᱭᱮᱫ
ᱦᱮᱸ ᱠᱩᱥᱤᱭᱟᱜ ᱜᱮᱭᱟᱞᱤᱧ᱾
ᱟᱸᱡᱚᱢᱚᱜ ᱠᱟᱱᱟ ᱥᱮ ᱵᱟᱝ ᱨᱚᱲ ᱠᱚ᱾
ᱦᱮᱸ ᱡᱚᱢᱚᱜ ᱠᱟᱱᱟ ᱟᱸᱡᱚᱢᱚᱜ ᱠᱟᱱᱟ ᱨᱚᱲ ᱠᱚ ᱫᱚ ᱟᱡᱚᱢᱟᱜ ᱠᱟᱱ ᱜᱮᱭᱟ᱾
ᱦᱮᱸ ᱦᱮᱸ᱾
ᱟᱵᱚᱣᱟᱜ ᱯᱚᱨᱚᱵᱽ ᱫᱚ ᱱᱚᱣᱟ ᱫᱚ ᱪᱮᱫ ᱟᱨ ᱤᱭᱟ ᱢᱟᱱᱮ᱾ ᱢᱟᱜᱽ ᱵᱚᱸᱜᱟ ᱢᱟᱜᱽ ᱥᱤᱢ ᱵᱟᱹᱧ ᱡᱚᱢ ᱠᱚᱣᱟ ᱵᱟᱦᱟ ᱵᱚᱸᱜᱟ ᱵᱟᱦᱟ ᱦᱩᱭᱱᱟ ᱛᱟᱨᱯᱚᱨᱮ᱾ ᱤᱱᱟᱹ ᱯᱚᱨᱮ ᱢᱟ ᱥᱚᱦᱚᱨᱟᱭ ᱮᱭ ᱛᱳ ᱟᱨ ᱥᱟᱶᱛᱮ ᱯᱚᱨᱟᱽ ᱱᱤᱭᱟᱹ ᱠᱚᱜᱮ ᱯᱮᱭᱟ ᱯᱩᱱᱤᱭᱟᱹ ᱜᱮᱛᱚ ᱯᱚᱨᱚᱵᱽ ᱟᱨ ᱛᱟᱨᱢᱩᱫᱨᱮ ᱫᱚ ᱦᱩᱭᱩᱜ ᱠᱟᱱᱟ ᱥᱚᱨᱟᱭ ᱟᱵᱚᱣᱟᱜ ᱢᱟᱨᱟᱝ ᱯᱚᱨᱚᱵᱽ᱾
ᱦᱮᱸ᱾
ᱢᱚᱬᱮ ᱥᱤᱧ ᱢᱚᱬᱮ ᱧᱤᱫᱟᱹ ᱫᱷᱟᱹᱨᱭᱟᱹ ᱦᱩᱭᱩᱜᱼᱟ ᱥᱚᱦᱚᱨᱟᱭ ᱚᱱᱟᱫᱚ ᱢᱟᱨᱟᱝ ᱯᱚᱨᱚᱵᱽ ᱱᱚᱣᱟ ᱠᱚᱛᱮ ᱫᱚ ᱪᱟᱞᱟᱜᱼᱟ ᱟᱨ ᱵᱮᱥᱤᱨ ᱵᱷᱟᱜᱽ ᱜᱮ ᱟᱫᱚ ᱟᱨᱚ ᱟᱫᱟᱨᱥ ᱚᱱᱩᱥᱴᱷᱟᱱ ᱠᱚ ᱦᱩᱭᱩᱜ ᱜᱮᱭᱟ ᱛᱚ
ᱦᱮᱸ
ᱡᱟᱨ ᱡᱚᱱ ᱱᱚᱣᱟ ᱛᱮᱜᱮ ᱟᱵᱚ ᱥᱮᱨᱢᱟ ᱫᱚ ᱯᱩᱨᱟᱹᱜᱼᱟ
ᱦᱳᱭ
ᱟᱨ ᱵᱮᱥᱤᱨ ᱵᱷᱟᱜᱽ ᱠᱚᱥᱴᱚ ᱫᱚ ᱱᱤᱭᱟᱹ ᱡᱟᱹᱯᱩᱫ ᱫᱤᱱ ᱜᱮ ᱥᱚᱢᱚᱭᱥᱟ ᱧᱚᱜ᱾
ᱦᱳᱭ ᱡᱟᱹᱯᱩᱫ ᱫᱤᱱ ᱫᱚ ᱥᱚᱢᱚᱥᱟ ᱫᱚ ᱥᱚᱢᱚᱥᱟ ᱜᱮᱭᱟ᱾
ᱦᱮᱸ
ᱱᱚᱜᱼᱚᱭ ᱫᱟᱜ ᱫᱚ ᱞᱟᱹᱠᱛᱤ ᱠᱟᱱ ᱜᱮᱭᱟ ᱪᱟᱥ ᱵᱟᱥ ᱠᱷᱮᱛ ᱨᱮ ᱫᱚ ᱠᱤᱱᱛᱩ ᱚᱛᱤᱨᱤᱠᱛᱚ ᱫᱟᱜ ᱞᱟ ᱵᱟᱠᱷᱟᱱ ᱫᱚ ᱡᱮᱢᱚᱱ ᱫᱚᱛᱚ ᱯᱮᱱᱰ ᱦᱚᱸ ᱨᱚᱦᱚᱲ ᱵᱟᱝ ᱨᱚᱦᱚᱲ
ᱦᱮᱸ
ᱡᱟᱹᱥᱛᱤ ᱫᱟᱜ ᱞᱮᱠᱷᱟᱱ
ᱦᱳᱭ ᱦᱳᱭ
ᱵᱟᱭ ᱥᱤᱛᱩᱝ ᱞᱮᱠᱷᱟᱱ ᱨᱚᱦᱚᱲ ᱵᱟᱝ ᱨᱚᱦᱚᱲᱚᱜᱼᱟ ᱟᱹᱰᱤ ᱥᱚᱢᱚᱭᱥᱟ ᱚᱫᱟ ᱠᱟᱛᱮ ᱵᱤᱱ ᱫᱚᱦᱚ ᱠᱟᱜᱼᱟ ᱱᱤᱭᱟᱹ ᱦᱚᱸ ᱵᱟᱝ ᱤᱭᱡᱟᱹᱜᱼᱟ᱾ ᱢᱚᱱᱮ ᱨᱮ ᱚᱱᱟ ᱦᱚᱸ ᱫᱩᱨ ᱜᱚᱱᱫᱷᱚ ᱪᱷᱚᱲᱟᱜ-ᱟ᱾
ᱦᱳᱭ
ᱱᱤᱭᱟᱹ ᱠᱚᱜᱮ ᱤᱭᱡᱟ. ᱜ-ᱟ᱾
ᱦᱩᱸ
ᱟᱫᱚ ᱱᱤᱛᱚᱜ ᱯᱟᱲᱦᱟᱣ ᱠᱚᱢᱟ ᱡᱷᱚᱛᱚ ᱨᱮᱱᱟᱜ ᱚᱱᱞᱟᱭᱤᱱ ᱨᱮᱜᱮ ᱵᱤᱥᱤ ᱠᱚ ᱡᱳᱨ ᱠᱚ ᱮᱢ ᱮᱫᱟ᱾
ᱦᱮᱸ
ᱞᱟᱦᱟ ᱡᱟᱦᱟᱸ ᱛᱟᱦᱮᱸ ᱠᱟᱱᱟ᱾
ᱦᱩᱸ
ᱚᱯᱷᱞᱟᱭᱤᱱ ᱠᱚ ᱫᱚ ᱱᱮᱛᱟᱨ ᱫᱚ ᱚᱱᱞᱟᱭᱤᱱ ᱨᱮ ᱜᱮ ᱵᱤᱥᱤᱨ ᱵᱷᱟᱜᱽ ᱠᱚ ᱠᱟᱹᱢᱤ ᱮᱫᱟ
ᱦᱳᱭ ᱱᱮᱛᱟᱨ ᱢᱟ ᱡᱚᱛᱚ ᱠᱤᱪᱷᱩ ᱚᱱᱞᱟᱭᱤᱱᱜ ᱛᱮᱜᱮ ᱦᱩᱭᱩᱜ ᱠᱟᱱᱟ᱾
ᱦᱮᱸ ᱚᱱᱞᱟᱭᱤᱱ ᱪᱮᱫ ᱠᱟᱹᱢᱤ ᱵᱟᱹᱱᱩᱜ ᱟᱱᱟ ᱠᱟᱨᱚᱱ ᱦᱮᱸ ᱜᱨᱟᱢ ᱯᱚᱧᱪᱟᱭᱮᱛ ᱚᱯᱷᱤᱥ ᱠᱚᱨᱮ ᱠᱷᱚᱱ ᱮᱛᱚᱦᱚᱵᱽ ᱠᱟᱛᱮ ᱡᱷᱚᱛᱚ ᱜᱮᱛᱚ ᱚᱱᱞᱟᱭᱤᱱ ᱛᱮᱜᱮ ᱠᱟᱹᱢᱤ ᱪᱟᱞᱟᱜ ᱠᱟᱱᱟ
ᱦᱩᱸ ᱦᱩᱸ
ᱯᱟᱲᱦᱟᱣ ᱥᱟᱶ ᱫᱚ ᱚᱱᱞᱟᱭᱤᱱ ᱫᱚ ᱟᱹᱰᱤ ᱜᱮ ᱞᱟᱹᱠᱛᱤᱜ ᱠᱟᱱᱟ
ᱦᱩᱸ ᱚᱵᱚᱥᱚᱭ
ᱧᱮᱞ ᱵᱮᱱ ᱯᱚᱛᱤᱴᱤ ᱡᱤᱱᱤᱥ ᱜᱮ ᱚᱱᱞᱟ. ᱭᱤᱱ ᱨᱮᱜᱮ ᱢᱮᱱᱟᱜᱼᱟ᱾
ᱦᱮᱸ
ᱢᱟᱱᱮ ᱜᱤᱫᱽᱨᱟᱹᱦᱟᱜ ᱡᱚᱱᱢᱚ ᱥᱟᱴᱤᱯᱷᱤᱠᱮᱴ ᱚᱱᱞᱟᱭᱤᱱ ᱨᱮ᱾
ᱦᱩᱸ
ᱛᱟᱨ ᱯᱚᱨᱮ ᱟᱵᱤᱱᱟᱜ ᱛᱟᱨᱟ ᱤᱱᱠᱟᱢ ᱥᱟᱴᱤᱯᱷᱤᱠᱮᱴ ᱵᱤᱱ ᱟᱹᱜᱩᱭᱟ ᱚᱱᱟ ᱦᱚᱸ ᱛᱚᱨ ᱚᱱᱞᱟᱭᱤᱱ ᱨᱮᱜᱮ ᱦᱤᱡᱩᱜ ᱠᱟᱱᱟ ᱠᱟᱥᱴᱥᱟᱴᱤᱯᱤᱠᱮᱴ ᱥᱟᱴᱤᱯᱤᱠᱮᱴ ᱦᱚᱸ ᱚᱱᱞᱟᱭᱤᱱ ᱨᱮᱜᱮ ᱱᱮᱛᱟᱨ ᱫᱚ ᱚᱱᱞᱟᱭᱤᱱ ᱠᱟᱛᱮ ᱜᱮ ᱦᱤᱡᱩᱜ ᱠᱟᱱᱟ᱾
ᱦᱩᱸ
ᱚᱱᱞᱟᱭᱤᱱ ᱨᱮᱜᱮ ᱫᱚᱨᱠᱟᱨ ᱦᱚᱸ ᱡᱚᱢ ᱠᱚᱫᱚ ᱮᱱᱟᱝ ᱨᱮ ᱞᱤᱧ ᱡᱚᱢ ᱠᱮᱫᱟ
ᱚ
ᱡᱚᱢ ᱠᱚᱫᱚ ᱦᱩᱭ ᱟᱠᱟᱱᱟ᱾
ᱦᱮ ᱟᱫᱚ ᱪᱮᱫ ᱞᱮᱠᱟ ᱛᱟᱦᱞᱮ ᱜᱤᱛᱤᱡ ᱵᱟᱲᱟ ᱦᱩᱭ ᱟᱠᱟᱱᱟ ᱥᱮ
ᱵᱟᱝ ᱟᱹᱣᱨᱤᱭᱟᱹ ᱫᱩᱲᱩᱵ ᱠᱟᱱᱟᱞᱤᱧ ᱜᱤᱛᱤᱡ ᱢᱟᱱᱮ ᱪᱮᱫ ᱠᱚ ᱞᱟᱹᱭᱟ ᱜᱤᱛᱤᱡ ᱞᱮᱠᱷᱟᱱ ᱡᱟᱹᱯᱤᱫ ᱫᱚ ᱦᱤᱡᱩᱜ ᱜᱮᱭᱟ ᱠᱤᱱᱛᱩ ᱢᱮᱱᱠᱷᱟᱱ ᱱᱚᱣᱟ ᱠᱚᱫᱚ ᱨᱚᱯᱚᱨ ᱠᱚᱛᱮ ᱜᱮ ᱞᱮ ᱫᱩᱨᱵ ᱠᱟᱛᱮ ᱜᱮ ᱨᱯᱚᱲ ᱜᱮ ᱵᱷᱟᱜᱤ,
ᱦᱳᱭ ᱦᱳᱭ ᱦᱳᱭ
ᱯᱨᱚᱛᱮᱠᱴᱤ ᱡᱤᱱᱤᱥ ᱨᱮᱱᱟᱜ ᱢᱟᱱᱮ ᱛᱟᱞ ᱢᱮᱱᱟᱜᱼᱟ ᱥᱮ ᱟᱵᱤᱱ ᱮᱱᱮᱡ ᱟᱠᱷᱲᱟ ᱵᱤᱱ ᱵᱚᱞᱚᱭᱟ ᱵᱟᱵᱤᱱ ᱮᱱᱮᱡᱼᱟ ᱞᱟᱹᱭ ᱞᱮᱠᱷᱟᱱ ᱫᱚ ᱵᱟᱝ ᱜᱟᱱᱚᱜᱼᱟ ᱟᱵᱤᱱ ᱮᱱᱮᱡ ᱟᱠᱷᱲᱟ ᱵᱤᱱ ᱵᱚᱞᱚ ᱞᱮᱱᱠᱷᱟᱱ ᱛᱤ ᱨᱮᱡᱮ ᱪᱟᱞᱟᱣ ᱠᱟᱛᱮᱵᱮᱱ ᱮᱱᱮᱡᱟ ᱚᱱᱟ ᱟᱹᱵᱤᱱ ᱦᱚᱸ ᱵᱟᱹᱵᱤᱱ ᱵᱩᱡᱷᱟᱹᱣ ᱫᱟᱲᱮᱭᱟᱜ ᱨᱟᱹᱥᱠᱟᱹ ᱢᱤᱫᱴᱟᱝ ᱮᱢᱚᱱ ᱡᱤᱱᱤᱥ ᱠᱟᱱᱟ ᱥᱮ
ᱦᱳᱭ ᱦᱳᱭ
ᱚᱱᱟ ᱠᱷᱛᱤᱨ ᱜᱤᱛᱤᱡ ᱜᱮᱭᱟ ᱫᱩ
ᱦᱮᱸ